ᱡᱚᱦᱟᱨ ᱜᱮ ᱾ ᱦᱳᱭ ᱟᱣᱟᱡ ᱠᱚ ᱵᱷᱟᱹᱜᱤ ᱴᱷᱤᱠ ᱫᱷᱟᱨᱟ ᱧᱚᱜ ᱛᱮ ᱟᱸᱡᱚᱢᱚᱜ ᱠᱟᱱᱟ᱾
ᱦᱮᱸ ᱦᱮᱸ ᱴᱷᱤᱠ ᱜᱮᱭᱟ ᱟᱸᱡᱚᱢᱚᱜ ᱠᱟᱱᱟ ᱾ ᱟᱹᱞᱤᱧᱟᱜ ᱡᱟᱦᱟᱱᱟᱜ ᱵᱮᱠᱜᱨᱟᱣᱩᱱᱰ ᱟᱸᱡᱚᱢᱚᱜ ᱠᱟᱱᱟ ᱥᱮ ᱪᱮᱫ?
ᱵᱟ ᱵᱟᱝ ᱟᱹᱰᱤ ᱵᱮᱥ ᱜᱮ ᱴᱷᱤᱠ ᱜᱮ ᱱᱟᱯᱟᱭ ᱜᱮ ᱟᱸᱡᱚᱢᱚᱜ ᱠᱟᱱᱟ ᱠᱳᱱᱚ ᱵᱮᱠᱜᱨᱩᱱᱰ ᱠᱚ ᱨᱮᱱᱟᱜ ᱱᱚᱭᱮᱥ ᱠᱚ ᱵᱟᱝ ᱦᱤᱡᱩᱜ ᱠᱟᱱᱟ ᱾ ᱠᱟᱱᱟ ᱥᱚᱵ ᱴᱷᱤᱠᱟᱹᱱ ᱜᱮᱭᱟ ᱾
ᱟᱪᱪᱷᱟ ᱟᱪᱪᱷᱟ ᱾
ᱦᱳᱭ ᱾ᱛᱟᱦᱚᱞᱮ ᱜᱚᱝᱠᱮ ᱟᱹᱻ ᱪᱮᱫ ᱞᱮᱠᱟ ᱱᱟᱯᱟᱭ ᱵᱟᱲᱟ ᱜᱮ ᱢᱮᱱᱟᱢᱟ? ᱟᱨ ᱚᱲᱟᱜ ᱠᱚᱥᱮᱫ ᱪᱮᱫ ᱞᱮᱠᱟ?
ᱦᱳᱭ ᱾ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱾ ᱚᱲᱟᱜ ᱠᱚᱨᱮᱱ ᱦᱚᱸ ᱱᱟᱯᱟᱭ ᱜᱮ ᱾ ᱟᱵᱮᱱ ᱥᱮᱱ ᱜᱮ ᱪᱮᱫ ᱞᱮᱠᱟ ᱢᱮᱱᱟᱜ ᱠᱚᱣᱟ?
ᱦᱳᱭ ᱾ ᱟᱹᱞᱤᱧ ᱥᱮᱱ ᱦᱚᱸ ᱱᱟᱦᱜ ᱱᱟᱯᱟᱭ ᱜᱮ᱾ ᱟᱨ ᱚᱲᱟᱜ ᱠᱚᱥᱮᱫ ᱦᱚᱸ ᱛᱷᱚᱲᱟ ᱱᱟᱯᱟᱭ ᱫᱚ ᱱᱟᱯᱟᱭ ᱵᱟᱲᱟ ᱜᱮ ᱾ ᱛᱷᱚᱲᱟ ᱨᱩᱣᱟᱹ ᱦᱟᱹᱥᱩ ᱠᱚᱫᱚ ᱱᱟᱜ ᱢᱮᱱᱟᱜ ᱜᱮᱭᱟ᱾ ᱪᱮᱫᱟ ᱡᱮ ᱱᱚᱜᱼᱚᱭ ᱫᱟᱜ ᱡᱟᱹᱲᱤ ᱡᱟᱹᱯᱩ ᱠᱚᱛᱮ ᱱᱚᱣᱟ ᱠᱚ ᱚᱱᱟ ᱦᱚᱜ ᱵᱟᱲᱟ ᱠᱟᱛᱮ ᱱᱟᱜ ᱛᱷᱚᱲᱟ ᱛᱷᱤᱜᱤ ᱢᱟᱫᱟ ᱠᱚᱫᱚ ᱦᱩᱭᱩᱜ ᱠᱟᱱ ᱜᱮᱭᱟ ᱾
ᱦᱮᱸ ᱾
ᱛᱟᱦᱚᱞᱮ ᱜᱚᱝᱠᱮ ᱦᱮᱸ ᱦᱳᱭ
ᱱᱚᱠᱟᱭ ᱡᱟᱹᱲᱤ ᱞᱮᱠᱷᱟᱱ ᱫᱚ ᱦᱟᱸᱜ ᱱᱚᱝᱠᱟ ᱨᱩᱣᱟᱹ ᱦᱟᱹᱥᱩ ᱫᱚ ᱦᱤᱡᱩᱜ ᱜᱮᱭᱟ ᱱᱚᱝᱠᱟ ᱾
ᱦᱳᱭ ᱡᱟᱹᱲᱤ ᱞᱮᱠᱷᱟᱡ ᱫᱚ ᱦᱟᱸᱜ ᱨᱩᱣᱟᱹ ᱦᱟᱹᱥᱩ ᱠᱚᱫᱚ ᱦᱤᱡᱩᱜ ᱜᱮᱭᱟ ᱪᱮᱫᱟᱜ ᱡᱮ ᱮᱱᱛᱮ ᱩᱱᱤ ᱫᱚ ᱱᱟᱣᱟ ᱫᱟᱜ ᱨᱮ ᱦᱚᱲ ᱠᱚᱵᱩᱱ ᱦᱚᱲᱢᱚ ᱵᱚᱱ ᱞᱚᱦᱚᱜ ᱞᱮᱠᱷᱟᱱ ᱥᱮ ᱵᱚᱦᱚᱜ ᱠᱚᱵᱚᱱ ᱞᱚᱦᱚᱜ ᱞᱮᱠᱷᱟᱱ ᱵᱟ ᱠᱷᱟᱡ ᱫᱚ ᱵᱟᱹᱭ ᱵᱟᱹᱭ ᱛᱮ ᱟᱵᱚ ᱦᱚᱸ ᱚᱱᱟ ᱱᱟᱣᱟ ᱫᱟᱜ ᱨᱮᱭᱟᱜ ᱢᱤᱫᱴᱟᱱ ᱠᱚ ᱢᱮᱱ ᱞᱮᱠᱷᱟᱱ ᱚᱱᱟ ᱡᱤᱱᱤᱥ ᱨᱮ ᱱᱟᱣᱟ ᱫᱟᱜ ᱨᱮᱫᱚ ᱚᱱᱮ ᱚᱱᱠᱟ ᱤᱭᱟᱹᱜ ᱜᱮᱭᱟ ᱾
ᱦᱳᱭ ᱦᱳᱭ ᱾
ᱦᱩᱸ
ᱛᱚᱵᱮ ᱢᱟᱴ ᱠᱚᱨᱮ ᱚᱱᱛᱮ ᱮᱸᱻ ᱪᱟᱥ ᱠᱚ ᱫᱚ ᱦᱩᱭᱩᱜ ᱜᱮᱭᱟ ᱛᱚ ᱾
ᱦᱩᱸ ᱢᱟᱴᱷ ᱠᱚᱨᱮ ᱪᱟᱥ ᱫᱚ ᱦᱟᱸᱜ ᱦᱩᱭᱩᱜ ᱜᱮᱭᱟ ᱱᱚᱣᱟ ᱛᱮᱫᱚ ᱟᱞᱮ ᱥᱮᱫ ᱫᱚ ᱢᱟᱴᱷ ᱨᱮᱭᱟᱜ ᱪᱟᱥ ᱫᱚ ᱱᱟ ᱦᱟᱜ ᱡᱩᱫᱤ ᱞᱤᱧ ᱞᱟᱹᱭ ᱠᱷᱟᱡ ᱱᱟᱜ ᱾ ᱱᱚᱣᱟ ᱢᱟᱹᱨᱤᱪ ᱟᱹᱰᱤ ᱠᱟᱡᱟᱠ ᱞᱮ ᱪᱟᱥ ᱛᱟᱦᱮᱱᱟ ᱾ ᱡᱮᱢᱚᱱ ᱵᱮᱱ ᱢᱮᱱ ᱫᱟᱲᱮᱭᱟᱜᱼᱟ ᱢᱟᱹᱨᱤᱪ ᱫᱚ ᱱᱟᱦᱜ ᱚᱱᱠᱟᱱ ᱡᱟᱭᱜᱟ ᱨᱮ ᱢᱟᱱᱮ ᱯᱟᱸᱪ ᱪᱷᱚᱴᱤ ᱯᱷᱩᱴᱵᱚᱞ ᱮᱱᱮᱢ ᱴᱟᱺᱰᱤ ᱩᱱᱟᱹᱜ ᱞᱟᱹᱴᱩ ᱞᱟᱹᱴᱩ ᱜᱟᱱ ᱛᱮ ᱱᱟᱜ ᱢᱟᱹᱨᱤᱪ ᱠᱚ ᱪᱟᱹᱥ ᱦᱩᱭᱩᱜ ᱛᱟᱦᱮᱱᱟ᱾ ᱟᱫᱚ
ᱚ
ᱚᱱᱟ ᱨᱮ ᱠᱟᱹᱢᱤ ᱞᱟᱹᱜᱤᱫ ᱛᱮ ᱟᱹᱰᱤ ᱜᱟᱱ ᱜᱚᱜᱚ ᱦᱚᱲᱠᱳ ᱫᱚᱥᱴᱤ ᱵᱟᱨᱚᱴᱤ ᱩᱱᱠᱩ ᱵᱟᱨᱚ ᱢᱟᱥ ᱚᱱᱟ ᱨᱮᱠᱚ ᱠᱟᱹᱢᱤ ᱛᱟᱦᱮ-ᱟᱻ ᱾ ᱦᱳᱭ ᱥᱮ ᱟᱨ ᱚᱱᱟ ᱠᱳ ᱧᱮᱞᱟ᱾ ᱟᱨ ᱥᱤᱭᱛᱚᱜᱼᱟ ᱚᱱᱟ ᱠᱩᱠᱩ ᱯᱟᱡᱟᱣᱟᱜᱼᱟ ᱫᱟᱜ ᱠᱩ ᱟᱨ ᱨᱟᱱ ᱠᱩᱠᱩ ᱪᱷᱤᱴᱠᱟᱹᱣᱟᱜᱼᱟ᱾
ᱴᱷᱤᱠ
ᱚᱱᱟ ᱢᱟᱨᱟᱹᱨᱤᱪ ᱵᱮᱯᱟᱨ ᱫᱚ ᱱᱟᱦᱟᱜ ᱟᱨ ᱟᱹᱰᱤ ᱵᱮᱥ ᱜᱮ ᱢᱮᱱᱟᱜᱼᱟ ᱯᱮ ᱯᱩᱱ ᱵᱚᱪᱷᱚᱨ ᱦᱟᱹᱵᱤᱡ ᱢᱤᱫᱚᱢ ᱨᱚᱦᱚᱭ ᱨᱮᱜᱮ ᱪᱟᱞᱟᱜ ᱛᱟᱦᱮᱱᱟ, ᱟᱫᱚ ᱠᱷᱟᱹᱞᱤ ᱧᱮᱞ ᱦᱩᱭᱩᱜᱼᱟ ᱡᱚᱛᱚᱱ ᱦᱩᱭᱩᱜᱼᱟ ᱤᱱᱟᱹᱜᱤ ᱟᱨ ᱨᱟᱱ ᱠᱚ ᱞᱟᱜᱟᱣ ᱦᱩᱭᱩᱜᱼᱟ᱾ ᱦᱳᱭ ᱥᱮ ᱛᱟᱦᱚᱞᱮ ᱟᱯᱮ ᱥᱮᱫ ᱫᱚ ᱢᱟᱴ ᱠᱚᱨᱮ ᱫᱚ ᱱᱟᱦᱟᱜ ᱪᱤᱜ ᱠᱚᱯᱮ
ᱟᱞᱮ ᱟᱞᱮᱥᱮᱱ ᱫᱚ ᱦᱟᱸᱜ ᱱᱟᱣᱟ ᱫᱚ ᱦᱩᱲᱩ ᱜᱮ ᱪᱟᱥ ᱦᱩᱭᱩᱜ ᱜᱮᱭᱟ ᱟᱨ ᱮᱢᱱᱤ ᱢᱟᱱᱮ ᱟᱛᱩ ᱥᱩᱨ ᱵᱟᱹᱭᱦᱟᱹᱲ ᱠᱚᱨᱮ ᱫᱚ ᱦᱟᱸᱜ ᱱᱚᱝᱠᱟ ᱥᱚᱵᱡᱤ ᱫᱚ ᱴᱩᱠ ᱴᱟᱠ ᱫᱚ ᱞᱟᱜᱟᱣ ᱦᱩᱭᱩᱜ ᱜᱮᱭᱟ᱾
ᱦᱳᱭ ᱾
ᱟᱨ ᱪᱟᱥ ᱫᱚ ᱵᱟᱨ ᱫᱷᱟᱫ ᱜᱮ ᱦᱩᱭᱩᱜ ᱛᱟᱞᱮᱭᱟ ᱱᱚᱝᱠᱟ ᱦᱩᱲᱩ ᱠᱚᱫᱚ ᱵᱚᱞᱮ ᱾
ᱟᱪᱪᱷᱟ ᱵᱟᱨ ᱫᱷᱟᱣ᱾
ᱦᱮᱸ᱾
ᱛᱟᱦᱟᱞᱮ ᱜᱚᱝᱠᱮ ᱟᱯᱮ ᱫᱚ ᱱᱟᱦᱟᱜ ᱵᱟᱨ ᱫᱷᱟ ᱡᱩᱫᱤ ᱯᱮ ᱪᱟᱥᱮᱜ ᱠᱟᱱᱟ᱾ ᱛᱚ ᱟᱵᱮᱱᱟᱜ ᱠᱟᱛᱷᱟ ᱨᱮᱫᱚ ᱵᱩᱡᱷᱟᱹᱜ ᱠᱟᱱᱟ ᱢᱟᱱᱮ ᱟᱯᱮ ᱫᱚ ᱠᱮᱱᱮᱞ ᱫᱟᱜ ᱥᱮ ᱢᱟᱱᱮ ᱚᱱᱟ ᱰᱮᱢ ᱫᱟᱜ ᱵᱚᱨᱤᱱ ᱫᱟᱜ ᱢᱮᱱᱟᱜ ᱛᱟᱯᱮᱭᱟ ᱚᱱᱟ ᱤᱭᱟᱹ ᱛᱮᱜᱮ ᱵᱟᱨᱫᱷᱟ ᱯᱮ ᱪᱟᱥ ᱫᱟᱲᱮᱭᱟᱜ ᱠᱟᱱᱟ ᱪᱮᱫᱟᱜ ᱡᱮ ᱟᱵᱚ ᱥᱮᱜ ᱢᱟ ᱱᱟᱦᱟᱜ ᱵᱚᱱ ᱧᱮᱞᱟ ᱡᱮ ᱱᱚᱣᱟ ᱫᱟᱜ ᱢᱟᱪᱚᱴ ᱪᱟᱸᱫᱳ ᱵᱚᱸᱜᱟ ᱱᱚᱜᱼᱚᱭ ᱫᱟᱜ ᱥᱤᱡᱤᱱ ᱨᱮᱜᱮ ᱫᱟᱜ ᱵᱚᱱ ᱾ ᱟᱨ ᱛᱟᱦᱟᱱᱛᱮ ᱢᱟ ᱦᱟᱱᱟ ᱵᱮᱞᱟ ᱢᱟ ᱱᱟᱦᱟᱜ ᱵᱟᱭ ᱫᱟᱜᱽ ᱦᱳᱭ ᱥᱮ᱾
ᱦᱮᱸ ᱦᱮᱸ ᱟᱫᱚ ᱧᱮᱞ ᱵᱮᱱ ᱦᱟᱜ ᱟᱹᱞᱤᱧ ᱫᱚ ᱪᱮᱫ ᱞᱮᱠᱟ ᱵᱟᱨᱫᱷᱟᱢ ᱪᱟᱥ ᱵᱚᱞᱛᱮ ᱱᱚᱝᱠᱟ ᱦᱩᱭᱩᱜ ᱜᱮᱭᱟ ᱢᱟᱱᱮ ᱫᱷᱚᱨᱚᱱ ᱥᱚᱢᱚᱭ ᱫᱚ ᱢᱟᱱᱮ ᱡᱚᱛᱛᱚ ᱡᱟᱭᱜᱟ ᱨᱮᱫᱚ ᱪᱟᱥ ᱫᱚ ᱵᱟᱝ ᱦᱳᱭᱚᱜᱼᱟ, ᱡᱟᱦᱟᱸ ᱡᱟᱭᱜᱟ ᱨᱮ ᱥᱮᱞᱚ ᱠᱩᱡ ᱢᱮᱱᱟᱜ ᱟᱠᱟᱫᱟ
ᱦᱩᱸ ᱦᱩᱸ
ᱦᱮᱸ ᱚᱱᱟ ᱠᱷᱚᱡ ᱜᱤ ᱦᱩᱭᱩᱜᱼᱟ ᱟᱨᱠᱤ ᱢᱟᱱᱮ ᱡᱚᱛᱚ ᱠᱷᱮᱛ ᱫᱚ ᱪᱟᱥ ᱵᱟᱝ ᱦᱩᱭᱩᱜ ᱜᱮᱭᱟ ᱡᱟᱦᱟᱸ ᱠᱚ ᱫᱟᱜ ᱮ ᱧᱟᱢᱟ ᱚᱱᱟ ᱠᱷᱚᱡ ᱜᱤ ᱪᱟᱥ ᱨᱮ ᱫᱷᱚᱨᱚᱱ ᱨᱮᱫᱚ ᱟᱨ ᱱᱚᱜᱼᱚᱭ ᱵᱚᱨᱥᱟ ᱨᱮᱫᱚ ᱦᱟᱸᱜ ᱱᱟᱦᱟᱜ ᱢᱟᱱᱮ ᱠᱮᱴᱮᱡ ᱧᱚᱜ ᱜᱮ ᱦᱳᱭᱳᱼᱟ ᱪᱟᱥ ᱫᱚ ᱾
ᱦᱳᱭ ᱥᱟᱱᱟᱢ ᱠᱷᱚᱱ ᱡᱟᱹᱥᱛᱤ ᱫᱚ ᱱᱟᱦᱟᱜ ᱱᱚᱣᱟ ᱜᱚᱴᱟ ᱫᱤᱥᱚᱢ ᱨᱮᱜᱤ ᱟᱞᱮ ᱯᱟᱦᱴᱟ ᱥᱮ ᱛᱮ ᱦᱚᱸ ᱥᱮ ᱮᱴᱟᱜ ᱯᱟᱦᱴᱟ ᱦᱚᱸ ᱡᱟᱦᱟᱸ ᱯᱟᱦᱴᱟ ᱜᱮ ᱱᱟᱦᱟᱜ ᱡᱩᱫᱤ ᱫᱟᱜ ᱡᱩᱫᱤ ᱢᱚᱸᱥ ᱛᱮ ᱛᱟᱦᱮᱱᱟ ᱟᱨ ᱱᱚᱣᱟ ᱪᱟᱥᱚᱜ ᱠᱟᱹᱢᱤ ᱫᱚ ᱱᱟᱦᱟᱜ ᱚᱱᱟ ᱫᱚ ᱫᱟᱜ ᱨᱮᱭᱟᱜ ᱠᱟᱱ ᱜᱮᱭᱟ ᱚᱱᱟ ᱫᱚᱵᱚᱱ ᱵᱟᱰ ᱵᱷᱟᱹᱜᱤ ᱢᱚᱸᱡᱽ ᱛᱮᱵᱚᱱ ᱴᱷᱤᱠᱟᱹ ᱟᱠᱟᱜ ᱜᱮᱭᱟ ᱪᱮᱫᱟᱜ ᱡᱮ ᱥᱮᱫᱟᱭ ᱦᱟᱯᱲᱟᱢ ᱠᱷᱚᱡ ᱵᱩᱱ ᱟᱵᱩ ᱫᱩᱵᱩᱱ ᱪᱟᱥ ᱟᱹᱜᱩᱣ ᱠᱟᱜᱼᱟ᱾ ᱚᱱᱟᱛᱮ ᱱᱤᱛᱚᱜ ᱦᱟᱹᱵᱤᱡ ᱵᱟᱰᱟᱭ ᱢᱮᱱᱟᱜᱼᱟ᱾
ᱦᱩᱸ᱾
ᱡᱩᱫᱤ ᱫᱟᱜ ᱠᱮᱫᱟᱭ ᱥᱮ ᱫᱟᱜ ᱡᱩᱫᱤ ᱜᱮ ᱢᱮᱱᱟᱜᱼᱟ ᱛᱟᱭᱞᱮ ᱫᱚ ᱚᱸᱰᱮ ᱫᱚ ᱪᱟᱥᱚᱜ ᱦᱩᱭᱩᱜ ᱜᱮᱭᱟ᱾ ᱟᱨ ᱡᱩᱫᱤ ᱫᱟᱜ ᱠᱚ ᱮᱠᱟᱞ ᱵᱟᱹᱱᱩᱜᱼᱟ ᱚᱱᱟ ᱡᱟᱭᱜᱟ ᱨᱮ ᱤᱭᱟᱹ ᱠᱳ ᱛᱟᱦᱟᱞᱮ ᱫᱚ ᱚᱱᱛᱮ ᱫᱚ ᱢᱩᱥᱠᱤᱞ ᱜᱮᱭᱟ ᱪᱟᱥ ᱠᱟᱹᱢᱤ ᱫᱚ ᱱᱟᱦᱟᱜ ᱫᱟ ᱴᱚᱸᱰᱟᱝ ᱜᱮ ᱱᱟᱦᱟᱜ ᱠᱟᱹᱢᱤ ᱠᱚᱫᱚ ᱚᱱᱛᱮ ᱫᱚ ᱦᱩᱭᱩᱜᱼᱟ ᱦᱳᱭ ᱥᱮ᱾
ᱟᱪᱪᱷᱟ ᱟᱵᱮᱱ ᱫᱚ ᱦᱟᱸᱜ ᱱᱟᱦᱟᱜ ᱤᱭᱟᱹ, ᱵᱤᱨ ᱫᱤᱥᱚᱢ ᱠᱟᱱᱟ ᱵᱮᱱ ᱥᱮ, ᱵᱩᱨᱩ ᱫᱤᱥᱚᱢ ᱠᱟᱱᱟ ᱵᱮᱱ?
ᱟᱹᱞᱤᱧ ᱫᱚ ᱱᱟᱦᱟᱜ ᱵᱤᱨ ᱫᱤᱥᱚᱢ ᱥᱮ ᱵᱩᱨᱩ ᱫᱤᱥᱚᱢ ᱵᱮᱱ ᱡᱟᱦᱟᱸ ᱵᱮᱱ ᱞᱟᱹᱭᱮᱜ ᱠᱟᱱ᱾
ᱦᱳᱭ᱾
ᱟᱹᱞᱤᱧ ᱫᱚ ᱵᱤᱨ ᱫᱤᱥᱚᱢ ᱦᱚᱸ ᱠᱟᱱᱟᱞᱤᱧ ᱟᱨ ᱵᱩᱨᱩ ᱫᱤᱥᱚᱢ ᱦᱚᱸ ᱠᱟᱱᱟᱞᱤᱧ ᱵᱟᱱᱟᱨ ᱜᱮ ᱵᱤᱨ ᱫᱤᱥ ᱛᱚᱢ ᱦᱚᱸ ᱢᱮᱱᱟᱜᱼᱟ ᱟᱞᱮ ᱥᱮᱜ ᱫᱚ ᱟᱨ ᱵᱩᱨᱩ ᱫᱤᱥᱚᱢ ᱦᱚᱸ ᱢᱮᱱᱟᱜᱼᱟ᱾
ᱟᱪᱪᱷᱟ ᱦᱮᱸ ᱟᱹᱞᱤᱧ ᱫᱚ ᱦᱟᱸᱜ ᱯᱩᱵ ᱢᱟᱱᱮ ᱯᱳ ᱟᱹᱞᱤᱧ ᱫᱚ ᱯᱩᱨᱟ ᱯᱩᱨᱤ ᱜᱮ ᱦᱟᱜ ᱵᱤᱨ ᱫᱤᱥᱚᱢ ᱜᱮ ᱠᱟᱱᱟ ᱞᱤᱧ᱾
ᱟᱪᱪᱷᱟ
ᱵᱤᱨ ᱫᱤᱥᱚᱢ ᱠᱟᱱᱟᱞᱤᱧ ᱟᱹᱞᱤᱧ ᱫᱚ ᱱᱚᱝᱠᱟ ᱫᱷᱤᱨᱤ ᱠᱚᱫᱚ ᱟᱹᱞᱤᱧ ᱥᱮᱫ ᱫᱚ ᱵᱟᱹᱱᱩᱜᱼᱟ ᱦᱟᱸᱜ᱾
ᱟᱪᱪᱷᱟ ᱟᱪᱪᱷᱟ᱾ ᱛᱟᱦᱚᱞᱮ ᱵᱤᱨ ᱫᱤᱥᱚᱢ ᱠᱟᱱ ᱠᱷᱟᱡ ᱵᱮᱱ ᱛᱟᱦᱚᱞᱮ ᱚᱱᱛᱮ ᱫᱚ ᱱᱚᱣᱟ ᱱᱮᱛᱟᱨ ᱥᱤᱡᱤᱱ ᱢᱟ ᱦᱟᱸᱜ ᱟᱹᱰᱤ ᱛᱟᱠ ᱚᱱᱟ ᱩᱵ ᱦᱚᱸ ᱡᱟᱱᱟᱢᱚᱜ ᱠᱟᱱᱟ ᱱᱟᱦᱟᱜ ᱯᱩᱴᱠᱟᱹ ᱠᱚ᱾ ᱛᱟᱦᱞᱮ ᱟᱯᱮ ᱥᱮᱫ ᱫᱚ ᱯᱩᱴᱠᱟᱹ ᱠᱚ ᱡᱟᱱᱟᱢᱚᱜ ᱠᱟᱱᱟ ᱥᱮ ᱵᱟᱝ?
ᱦᱳᱭ ᱡᱟᱱᱟᱢ ᱜᱮᱭᱟ ᱱᱚᱜ ᱚᱭ ᱦᱟᱜ ᱫᱟᱜ ᱮ ᱡᱟᱹᱨᱤ ᱫᱟ ᱛᱚ ᱟᱫᱚ ᱱᱚᱜ ᱚᱭ ᱱᱟᱦᱟᱜ ᱫᱚ ᱦᱟᱸᱜ ᱰᱷᱮᱨ ᱧᱚᱜ ᱠᱚ ᱡᱟᱱᱟᱢ ᱟᱠᱟᱱᱟ᱾
ᱦᱳᱭ ᱦᱳᱭ ᱩᱱᱠᱩ ᱱᱟᱦᱟᱜ ᱡᱮᱢᱚᱱ ᱩᱱᱠᱩ ᱯᱩᱴᱠᱟᱹ ᱠᱚ ᱥᱮ ᱪᱮᱞᱮ ᱠᱚᱠᱚ ᱢᱮᱛᱟᱣᱠᱚ ᱠᱟᱱᱟ ᱵᱚᱱ᱾ ᱟᱨ ᱩᱱᱠᱩ ᱱᱟᱜ ᱦᱩᱸ ᱟᱹᱰᱤ ᱥᱤᱵᱤᱞ ᱱᱟᱦᱟᱜ ᱠᱚ ᱟᱹᱭᱠᱟᱹᱜ ᱛᱟᱦᱮᱱᱟ ᱟᱨ ᱩᱱᱠᱩ ᱞᱮᱴᱚ ᱜᱮ ᱛᱮ ᱱᱟᱦᱟᱜ ᱥᱮ ᱥᱩᱲᱟᱹ ᱠᱟᱛᱮ ᱠᱚ ᱢᱮᱱᱟ ᱩᱫ ᱥᱩᱲᱟᱹ ᱠᱚ ᱱᱟᱦᱟᱜ ᱟᱹᱰᱤ ᱥᱤᱵᱤᱞ ᱟᱹᱭᱠᱟᱹᱜᱼᱟ ᱾ ᱦᱳᱭ ᱦᱳᱭ ᱛᱟᱦᱚᱞᱮ ᱟᱯᱮ ᱥᱮᱫ ᱫᱚ ᱚᱱᱮ ᱯᱮ ᱞᱮᱴᱚ ᱠᱚᱣᱟ ᱥᱮ ᱯᱮ ᱥᱩᱲᱟᱹ ᱠᱚ ᱛᱟᱦᱮᱱᱟ ᱥᱮ ᱵᱟᱝ?
ᱢᱟᱱᱮ ᱱᱚᱼᱚᱱᱚᱝᱠᱟ ᱫᱟᱜ ᱠᱚ ᱡᱩᱫᱤ ᱡᱟᱹᱲᱤᱭ ᱠᱷᱟᱡ ᱢᱚᱱᱮ ᱠᱟᱜ ᱵᱮᱱ ᱥᱟᱨᱟ ᱫᱤᱱ ᱜᱮ ᱡᱩᱫᱤ ᱡᱟᱹᱲᱤ ᱠᱮᱫᱟ ᱫᱟᱜ ᱛᱟᱦᱚᱞᱮ ᱫᱚ ᱦᱟᱸᱜ ᱱᱟᱦᱟᱜ ᱢᱟᱱᱮ ᱯᱩᱴᱠᱟᱹ ᱥᱩᱲᱟᱹ ᱜᱮ ᱢᱚᱸᱡᱽ ᱵᱩᱡᱷᱟᱹᱜᱼᱟ ᱟᱨᱠᱤ᱾
ᱦᱳᱭ ᱯᱩᱴᱠᱟᱹ ᱥᱩᱲᱟᱹ ᱫᱚ ᱱᱟᱦᱟᱜ ᱠᱚ ᱢᱮᱱᱟ ᱟᱹᱰᱤ ᱥᱚᱲᱚᱢ ᱵᱩᱡᱷᱟᱹᱜ ᱛᱟᱦᱮᱱᱟ ᱟᱫᱚ ᱱᱟᱦᱟᱜ ᱩᱱᱠᱩ ᱫᱚ ᱱᱟᱜ ᱟᱹᱰᱤ ᱠᱚᱥᱴᱚ ᱛᱮᱠᱚ ᱧᱟᱢᱚᱜ ᱛᱟᱦᱮᱱᱟ ᱡᱮᱢᱚᱱ ᱵᱚᱱ ᱢᱮᱱ ᱥᱮᱛᱟᱜ ᱨᱮ ᱟᱹᱰᱤ ᱨᱮ ᱵᱤᱨᱮᱫ ᱦᱩᱭᱩᱜᱼᱟ ᱩᱱᱠᱩ ᱯᱟᱸᱡᱟ ᱞᱟᱹᱜᱤᱫ ᱛᱮᱫᱚ ᱥᱮ ᱠᱚ ᱥᱮᱸᱫᱽᱨᱟ ᱞᱟᱹᱜᱤᱫ ᱛᱮᱫᱚ ᱟᱹᱰᱤ ᱜᱮ ᱪᱮᱫᱟᱜ ᱡᱮ ᱟᱹᱰᱤ ᱜᱟᱱ ᱦᱚᱲ ᱩᱱᱠᱩ ᱫᱚ ᱦᱟᱸᱜ ᱦᱟᱞᱟᱝ ᱞᱟᱹᱜᱤᱫ ᱠᱚ ᱥᱮᱱᱚᱜ ᱛᱟᱦᱮᱱᱟ᱾
ᱦᱮᱸ ᱵᱟᱝ ᱟᱫᱚ ᱟᱹᱞᱤᱧ ᱥᱮᱫ ᱫᱚ ᱪᱤᱫ ᱞᱮᱠᱟ ᱟᱞᱤᱧ ᱥᱮᱫ ᱫᱚ ᱱᱟᱦᱟᱜ ᱫᱚ ᱢᱟᱱᱮ ᱵᱤᱨ ᱞᱟᱹᱴᱩ ᱜᱮᱭᱟ ᱛᱚ ᱢᱟᱱᱮ ᱟᱵᱮᱱ ᱡᱟᱦᱟᱸ ᱛᱤᱱ ᱥᱩᱢᱟᱹᱭ ᱜᱮᱵᱮᱱ ᱪᱟᱞᱟᱜᱼᱟ ᱚᱱᱠᱟ ᱜᱮᱵᱮᱱ ᱧᱟᱢ ᱠᱚᱣᱟ ᱢᱟᱱᱮ ᱩᱱᱟᱹᱜ ᱵᱟᱝ ᱠᱟᱹᱴᱤᱡ ᱟᱛᱚ ᱟᱨ ᱛᱷᱚᱲᱟ ᱠᱟᱹᱴᱤᱡ ᱧᱚᱜ ᱵᱤᱨ ᱛᱟᱦᱮᱱ ᱠᱷᱟᱱ ᱫᱚ ᱦᱟᱸᱜ ᱟᱹᱰᱤ ᱥᱮᱛᱟᱜ ᱥᱮᱛᱟᱜ ᱪᱟᱞᱟᱜ ᱦᱩᱭᱩᱜᱼᱟ᱾
ᱦᱚᱸ ᱦᱚᱸ ᱦᱚᱸ
ᱛᱚᱵᱮ ᱯᱩᱴᱠᱟᱹ ᱫᱚᱵᱮᱱ ᱧᱟᱢ ᱠᱚᱜᱮᱭᱟ ᱢᱟᱱᱮ ᱤᱭᱟᱹ ᱫᱚ ᱵᱟᱵᱮᱱ ᱧᱟᱢ ᱠᱚᱣᱟ᱾ ᱱᱩᱠᱩ ᱩᱫ ᱠᱚᱫᱚ ᱦᱟᱸᱜ ᱥᱮᱛᱟᱜ ᱨᱮᱜᱮ ᱪᱟᱞᱟᱜ ᱦᱩᱭᱩᱜᱼᱟ᱾
ᱦᱳᱭ ᱦᱳᱭ ᱩᱫ ᱠᱚ ᱥᱮ ᱟᱨᱦᱚᱸ ᱮᱴᱟᱜ ᱠᱚ ᱱᱟᱦᱟᱜ ᱡᱟᱦᱟᱸ ᱢᱮᱱᱟᱜ ᱠᱚᱣᱟ ᱱᱟᱦᱟᱜ᱾ ᱩᱱᱠᱩ ᱯᱩᱴᱠᱟᱹ ᱠᱚ
ᱦᱮᱸ
ᱟᱨ ᱩᱱᱠᱩ ᱠᱟᱹᱴᱤᱡ ᱩᱫ ᱠᱚᱫᱚ ᱱᱟᱦᱟᱜ ᱠᱚ ᱢᱮᱱᱟᱜ ᱠᱚᱣᱟ ᱥᱮ ᱵᱟᱝ ᱜᱚᱝᱠᱮ ᱟᱯᱮ ᱥᱮᱫ ᱫᱚ?
ᱦᱮᱸ ᱢᱮᱱᱟᱜ ᱠᱚᱜᱮᱭᱟ ᱢᱮᱱᱟᱜ ᱠᱚᱜᱮᱭᱟ
ᱚᱻ ᱦᱳᱭ ᱦᱳᱭ,
ᱛᱚᱵᱮ ᱦᱩᱞ ᱫᱤᱵᱚᱥ ᱠᱚ ᱪᱤᱫ ᱞᱤᱠᱟᱵᱮᱱ ᱯᱟᱞᱚᱢ ᱯᱟᱞᱚᱱ ᱠᱮᱫᱟ ᱛᱟᱦᱞᱮ?
ᱦᱳᱭ ᱦᱩᱞ ᱫᱤᱵᱚᱥ ᱠᱚᱫᱚ ᱱᱟᱦᱟᱜ ᱡᱟᱦᱟᱸ ᱵᱚᱱ ᱫᱤᱵᱚᱥ ᱢᱤᱫᱴᱮᱱ ᱵᱚᱱ ᱢᱮᱛᱟᱜ ᱠᱟᱱᱟ ᱱᱟᱦᱟᱜ ᱟᱫᱚ ᱚᱱᱟ ᱫᱚ ᱫᱩᱠ ᱢᱟᱦᱟ ᱠᱟᱱ ᱛᱟᱵᱚᱱᱟ ᱡᱟᱦᱟᱸ ᱵᱚᱱ ᱢᱮᱱᱮᱫ ᱠᱟᱱ ᱟᱹᱰᱤ ᱫᱩᱠ ᱨᱮᱭᱟᱜ ᱫᱤᱱ ᱪᱮᱫᱟᱜ ᱡᱮ ᱟᱵᱚ ᱮᱱᱛᱮᱱ ᱟᱵᱚ ᱨᱩᱠᱷᱤᱭᱟᱹ ᱞᱟᱹᱜᱤᱫ ᱥᱮ ᱟᱵᱚ ᱩᱨᱜᱟᱹᱞ ᱞᱟᱹᱜᱤᱫ ᱛᱮ ᱱᱟᱦᱟᱜ ᱩᱱᱠᱩ ᱫᱚ ᱥᱤᱫᱩ ᱠᱟᱹᱱᱩ ᱯᱷᱩᱞᱳ ᱡᱟᱱᱚ ᱪᱟᱸᱫᱽ ᱵᱷᱟᱭᱨᱳ ᱩᱱᱠᱩ ᱡᱟᱦᱟᱸ ᱟᱴᱷᱨᱚᱥᱚ ᱯᱟᱸᱪᱯᱚᱱ ᱥᱮ ᱠᱷᱚᱡ ᱪᱷᱟᱯᱚᱱ ᱦᱟᱹᱵᱤᱡ ᱢᱤᱫ ᱵᱚᱪᱷᱚᱨ ᱡᱟᱦᱟᱸ ᱠᱚ ᱢᱟᱦᱟᱡᱚᱱ ᱯᱟᱨᱛᱷᱟ ᱟᱨ ᱱᱩᱠᱩ ᱯᱩᱲ ᱟᱹᱝᱨᱟᱹᱪ ᱡᱟᱸᱦᱟ ᱠᱚ ᱞᱟᱜᱟ ᱞᱮᱫ ᱩᱱᱠᱩ ᱱᱚᱸᱰᱮ ᱠᱷᱚᱡ ᱠᱚ ᱞᱟᱜᱟ ᱧᱤᱨ ᱞᱤᱫ ᱠᱩ ᱦᱳᱭ ᱩᱱᱠᱩ ᱟᱵᱚ ᱞᱟᱹᱜᱤᱫ ᱛᱮ ᱱᱩᱠᱩ ᱱᱤᱛ ᱱᱚᱣᱟ ᱞᱟᱹᱜᱤᱫ ᱛᱮ ᱱᱤᱛᱚᱜ ᱟᱵᱚ ᱟᱨᱟᱢ ᱛᱮ ᱢᱮᱱᱟᱜ ᱵᱚᱱᱟ ᱟᱨ ᱟᱵᱚ ᱥᱟᱶ ᱛᱮ ᱠᱳᱱᱳ ᱵᱷᱮᱫᱽ ᱵᱷᱟ ᱱᱤᱛᱚᱜ ᱵᱟᱝ ᱦᱩᱭᱩᱜ ᱠᱟᱱᱟ ᱟᱵᱩ ᱟᱵᱚ ᱞᱟᱹᱜᱤᱫ ᱱᱤᱛᱚᱜ ᱡᱟᱦᱟᱸ ᱠᱟᱹᱩᱱ ᱵᱟᱱᱟᱣ ᱟᱠᱟᱱ ᱡᱟᱦᱟᱸ ᱱᱚᱣᱟ᱾ ᱥᱤ ᱮᱱ ᱥᱤᱴᱤ ᱮᱠᱴ ᱮᱥ ᱯᱤᱴᱤ ᱮᱠᱴ ᱩᱱᱠᱩᱣᱟᱜ ᱫᱮᱱ ᱠᱟᱱ ᱜᱮᱭᱟ᱾ ᱡᱟᱦᱟᱸᱭ ᱤᱝᱨᱮᱡᱽ ᱱᱚᱰᱮ ᱤᱝᱨᱮᱡᱽ ᱱᱚᱰᱮ ᱠᱚ ᱛᱟᱦᱮᱸᱠᱟᱱ ᱩᱱᱠᱩ ᱱᱚᱰᱮ ᱟᱵᱚ ᱱᱚᱰᱮᱱ ᱠᱚ ᱵᱷᱟᱨᱚᱛ ᱟᱵᱚ ᱫᱤᱥᱚᱢ ᱨᱮᱱ ᱱᱩᱠᱩᱴᱟᱜ ᱤᱝᱨᱮᱡᱽ ᱟᱵᱚ ᱟᱵᱚ ᱞᱮᱠᱟᱱ ᱠᱚ ᱱᱩᱠᱩᱴᱟᱜ ᱤᱝᱨᱮᱡᱽ ᱠᱚ ᱠᱚᱪᱞᱚᱱ ᱮᱫ ᱵᱚᱱ ᱛᱟᱦᱮᱸᱱ᱾ ᱡᱟᱦᱟᱸ ᱫᱚ ᱢᱟᱦᱟᱡᱚᱱ ᱠᱚ ᱟᱵᱚ ᱠᱚ ᱜᱩᱞᱟᱢ ᱮᱫ ᱵᱚᱱ ᱛᱟᱦᱮᱱ ᱛᱚ ᱤᱝᱨᱮᱡᱽ ᱟᱵᱚ ᱜᱚᱲᱚ ᱢᱟᱱᱮ ᱧᱮᱞ ᱠᱮᱫ ᱵᱚᱱᱟ ᱠᱚ ᱟᱹᱰᱤ ᱟᱸᱴ ᱱᱟᱦᱟᱪᱟᱨ ᱱᱩᱠᱩ ᱥᱟᱶᱛᱮ ᱫᱚ ᱦᱩᱭ ᱠᱟᱱᱟ᱾ ᱦᱚᱲ ᱦᱚᱯᱚᱱ ᱥᱟᱱᱛᱟᱲ ᱥᱟᱶ ᱟᱫᱚ ᱩᱱᱠᱩ ᱱᱟᱦᱟᱜ ᱱᱩᱭᱴᱷᱮᱱ ᱠᱟᱹᱱᱩᱱ ᱠᱚ ᱵᱟᱱᱟᱣ ᱦᱚᱴᱚ ᱠᱟᱫᱟ ᱡᱟᱦᱟᱸ ᱫᱚᱠᱚ ᱢᱮᱛᱟᱜ ᱠᱟᱱᱟ ᱮᱥ ᱮᱠᱴᱤ ᱮᱠᱴᱤ ᱡᱟᱦᱟᱸ ᱫᱚ ᱡᱟᱦᱟᱸ ᱫᱚ ᱟᱵᱚ ᱦᱚᱲ ᱵᱚᱞᱮ ᱛᱤᱱᱟᱹᱜ ᱡᱟᱭᱜᱟ ᱠᱚ ᱢᱮᱱᱟᱜ ᱛᱟᱵᱚᱱ ᱵᱟᱠᱚ ᱨᱮᱡ ᱫᱟᱲᱮ ᱟᱠᱚᱣᱟ ᱟᱨ ᱚᱱᱠᱟᱜᱮ ᱱᱟᱯᱟᱭ ᱢᱤᱫᱴᱮᱡ ᱠᱚ ᱠᱟᱹᱢᱤ ᱦᱚᱴᱚ ᱟᱠᱟᱫᱟ ᱟᱵᱚ ᱵᱷᱟᱨᱚᱛ ᱨᱮ ᱦᱳᱭ
ᱦᱮᱸ ᱟᱫᱚ ᱟᱞᱤᱧ ᱞᱤᱧ ᱢᱮᱱᱫᱟ ᱱᱟᱦᱟᱜ ᱫᱚ ᱦᱟᱸᱜ ᱧᱮᱞ ᱡᱩᱛᱩᱜ ᱠᱟᱱᱟ᱾ ᱩᱸ ᱦᱩᱞ ᱵᱟᱠᱷᱨᱟ ᱛᱮᱦᱚᱸ ᱢᱤᱫ ᱵᱟᱨ ᱡᱟᱭᱜᱟ ᱨᱮᱢᱟ ᱱᱚᱝᱠᱟ ᱯᱨᱳᱜᱨᱟᱢ ᱠᱚ ᱠᱚ ᱫᱚᱦᱚᱭᱮᱫᱟ ᱱᱤᱭᱟᱹ ᱫᱚ ᱟᱹᱞᱤᱧ ᱫᱚ ᱦᱟᱸᱜ ᱵᱟᱹᱲᱤᱡ ᱞᱤᱧ ᱢᱚᱱᱮᱭᱮᱫᱟ᱾
ᱦᱳᱭ ᱦᱳᱭ ᱦᱳᱭ
ᱦᱮᱸ ᱱᱚᱝᱠᱟ ᱧᱮᱞ ᱡᱩᱛᱩᱜ ᱠᱟᱱᱟ ᱢᱟᱱᱮ ᱦᱩᱞ ᱵᱟᱠᱷᱨᱟ ᱛᱮ ᱥᱮ ᱦᱩᱞ ᱞᱟᱥᱟᱲ ᱦᱮᱫ ᱛᱮ ᱵᱟᱨᱯᱮ ᱫᱤᱱ ᱯᱚᱨ ᱦᱚᱸ ᱚᱱᱟ ᱧᱩᱛᱩᱢ ᱛᱤᱜᱮ ᱢᱟᱱᱮ ᱢᱤᱫᱴᱮᱱ ᱯᱨᱳᱜᱨᱟᱢ ᱠᱚ ᱫᱚᱦᱚᱭ ᱮᱫᱟ ᱱᱟᱭᱤᱴ ᱨᱮ
ᱦᱮᱸ ᱚᱱᱟ ᱠᱚ ᱫᱚ ᱱᱟᱦᱟᱜ ᱟᱹᱰᱤ ᱵᱮᱠᱟᱨ ᱡᱤᱱᱤᱥ ᱠᱟᱱ ᱜᱮᱭᱟ ᱡᱟᱦᱟᱸᱭ ᱠᱚ ᱟᱵᱩ ᱥᱚᱢᱟᱡᱽ ᱥᱩᱥᱟᱹᱨᱤᱭᱟᱹ ᱠᱚ ᱱᱟᱦᱟᱜ ᱢᱮᱱᱟᱜ ᱠᱚ ᱱᱟᱦᱟᱜ ᱩᱱᱠᱩ ᱠᱚ ᱱᱚᱛᱮ ᱫᱚ ᱠᱚ ᱞᱟᱹᱭᱮᱫ ᱛᱟᱦᱮᱱ-ᱟ ᱥᱚᱢᱟᱡᱽ ᱥᱩᱥᱟᱹᱨᱤᱭᱟᱹ ᱟᱨ ᱩᱱᱠᱩ ᱜᱮ ᱱᱟᱦᱟᱜ ᱚᱱᱟ ᱯᱨᱳᱜᱨᱟᱢ ᱠᱚᱨᱮ ᱱᱟᱜ ᱱᱟᱦᱟᱜ ᱠᱚ ᱵᱟᱠᱚ ᱨᱚᱲ ᱛᱟᱦᱮᱱ-ᱟ ᱪᱮᱫ ᱦᱚᱸ ᱦᱳᱭᱥᱮ ᱠᱟᱛᱷᱟ ᱫᱚ ᱦᱩᱭᱩᱜ ᱠᱟᱱᱟ ᱡᱮᱢᱚᱱ ᱥᱚᱢᱟᱡᱽ ᱥᱩᱥᱟᱹ ᱨᱮᱭᱟᱜ ᱡᱩᱫᱤ ᱟᱵᱮᱱ ᱠᱟᱱᱟ ᱵᱮᱱᱥᱮ ᱫᱤᱥᱚᱢ ᱢᱟᱺᱡᱷᱤ ᱯᱟᱨᱟᱱᱤᱠ ᱦᱳᱭ ᱡᱟᱦᱟᱸᱭ ᱦᱚᱲ ᱢᱮᱱᱟᱜ ᱠᱚᱣᱟ ᱮᱸ ᱦᱮᱸ ᱢᱤᱫᱴᱮᱱ ᱱᱚᱣᱟ ᱴᱟᱜ ᱡᱤᱱᱤᱥ ᱴᱟᱜ ᱱᱤᱭᱮ ᱠᱟᱛᱷᱟ ᱫᱚᱦᱚ ᱫᱚᱨᱠᱟᱨ ᱠᱟᱱ ᱜᱮᱭᱟ ᱠᱤ ᱟ ᱦᱩᱞ ᱫᱤᱵᱚᱥ ᱥᱮ ᱟᱴᱷᱟᱥ ᱛᱮ ᱛᱤᱥ ᱡᱩᱱ ᱦᱤᱞᱳᱜ ᱫᱚ ᱱᱟᱦᱟᱜ ᱩᱱᱦᱤᱞᱳᱜ ᱫᱚ ᱦᱟᱺᱰᱤ ᱟᱹᱠᱷᱨᱤᱧ ᱠᱚ ᱯᱟᱹᱨᱣᱟᱹ ᱟᱹᱠᱷᱨᱤᱧ ᱠᱚ ᱟᱨ ᱧᱤᱫᱟᱹ ᱱᱟᱭᱤᱴ ᱯᱨᱳᱜᱨᱟᱢ ᱠᱚ ᱫᱚ ᱮᱠᱟᱞ ᱢᱟᱱᱟ ᱜᱮᱭᱟ ᱱᱟᱦᱟᱜ᱾ ᱚᱱᱟ ᱫᱚ ᱩᱱ ᱦᱤᱞᱳᱜ ᱫᱚ ᱦᱩᱞ ᱨᱮᱭᱟᱜ ᱫᱩᱠ ᱨᱮᱭᱟᱜ ᱢᱟᱦᱟ ᱨᱮᱭᱟᱜ ᱫᱤᱵᱚᱥ ᱠᱟᱱᱟ᱾ ᱚᱱᱟ ᱮᱱᱮᱡ ᱥᱮᱨᱮᱧ ᱠᱩᱜ ᱠᱷᱚᱨᱱᱟᱜ ᱫᱤᱱ ᱫᱚ ᱵᱟᱝ ᱠᱟᱱᱟ᱾
ᱟᱹᱞᱤᱧ ᱟᱹᱞᱤᱧ ᱫᱚ ᱞᱤᱧ ᱢᱮᱱ ᱚᱪᱚᱭᱟ᱾ ᱢᱟᱱᱮ ᱦᱩᱞ ᱵᱟᱠᱷᱨᱟ ᱛᱮ ᱫᱚ ᱟᱵᱩ ᱫᱚ ᱢᱚᱱᱮᱭᱟ ᱞᱤᱧ ᱯᱟᱥᱮᱡ ᱮᱱ ᱦᱤᱞᱳᱜ ᱫᱚ ᱢᱟᱱᱮ ᱪᱷᱩᱴᱤ ᱢᱟ ᱵᱟᱹᱱᱩᱜ ᱟᱠᱟᱜ ᱡᱟᱹᱱᱤᱡ ᱦᱟᱸᱜ ᱥᱚᱨᱠᱟᱨ ᱨᱮ ᱢᱟ
ᱦᱮᱸ ᱦᱳᱭ ᱦᱳᱭ
ᱦᱮᱸ ᱚᱱᱟ ᱛᱤᱱᱟᱹᱜ ᱫᱤᱱ ᱵᱟᱵᱩᱱ ᱠᱚᱨᱟᱣᱟ ᱢᱚᱱᱮ ᱟᱹᱞᱤᱧ ᱫᱚ ᱞᱤᱧ ᱢᱚᱱᱮ ᱚᱪᱩᱭ ᱮᱫᱟ᱾ ᱡᱮ ᱢᱟᱱᱮ ᱟᱵᱩ ᱫᱚ ᱮᱠᱷᱚᱱᱳ ᱛᱟᱭᱚᱢ ᱨᱮ ᱜᱤ ᱢᱮᱱᱟᱜ ᱵᱩᱱᱟ᱾
ᱦ ᱦᱳᱭ ᱛᱤᱥ ᱡᱩᱱ ᱨᱮ ᱫᱚ ᱱᱟᱦᱟᱜ ᱪᱷᱩᱴᱴᱤ ᱫᱚ ᱢᱮᱱᱟᱜ ᱫᱚ ᱢᱮᱱᱟᱜ ᱜᱮᱭᱟ᱾ ᱟᱫᱚ ᱥᱮᱱᱴᱨᱟᱞ ᱪᱷᱩᱴᱤ ᱫᱚ ᱵᱟᱹᱱᱩᱜᱼᱟ ᱦᱟᱸᱜ ᱱᱟᱦᱟᱜ ᱚᱱᱟ ᱫᱚ ᱚᱱᱟ ᱫᱚ ᱢᱟᱱᱮ ᱜᱚᱴ ᱟᱫᱚᱜ ᱟᱨ ᱚᱱᱟ ᱫᱚ ᱱᱟᱦᱟᱜ ᱢᱮᱱᱟᱜᱼᱟ ᱟᱯᱱᱟᱨ ᱡᱤᱞᱟᱮ ᱡᱟᱦᱟᱸᱭ ᱰᱤᱥᱤ ᱠᱟᱱᱟᱭ ᱩᱯᱟᱭᱩᱛ ᱩᱱᱤ ᱜᱮ ᱱᱟᱦᱟᱜ ᱚᱱᱟ ᱫᱚᱭ ᱚᱠᱟ ᱠᱚ ᱚᱯᱷᱤᱥ ᱵᱚᱱᱫᱚ ᱞᱟᱹᱠᱛᱤ ᱠᱟᱱᱟ ᱚᱠᱟ ᱠᱚ ᱵᱟᱝ ᱩᱱᱤ ᱜᱮ ᱱᱟᱦᱟᱜ ᱚᱱᱟ ᱫᱚᱭ ᱤᱭᱟᱹᱭᱟ ᱚᱱᱟ ᱩᱱ ᱨᱮ ᱫᱚ ᱱᱟᱦᱟᱜ ᱠᱳᱴ ᱩᱱᱠᱩ ᱫᱚ ᱠᱟᱪᱷᱟᱹᱨᱤ ᱠᱚ ᱫᱚ ᱡᱮᱢᱚᱱ ᱚᱱᱟ ᱫᱚ ᱥᱮᱱᱴᱨᱟᱞ ᱦᱩᱭ ᱱᱟ ᱚᱱᱟ ᱠᱚ ᱫᱚ ᱱᱟᱜ ᱡᱷᱤᱡᱽ ᱜᱮ ᱛᱟᱦᱮᱱᱟ᱾
ᱦᱳᱭ ᱟᱨ ᱟᱹᱞᱤᱧ ᱫᱚᱞᱤᱧ ᱢᱮᱱ ᱚᱪᱩᱭ ᱮᱫᱟ ᱡᱮᱢᱚᱱ ᱱᱩᱠᱩ ᱦᱟᱸᱜ ᱱᱚᱜᱼᱚᱭ ᱡᱮᱢᱚᱱ ᱢᱚᱦᱟᱛᱢᱟ ᱜᱟᱱᱰᱷᱤ ᱡᱤ ᱢᱮᱱᱟᱭᱟ ᱩᱱᱠᱩᱣᱟᱜ ᱟᱠᱚᱣᱟᱜ ᱡᱚᱱᱢᱚ ᱫᱤᱱ ᱨᱮ ᱟᱠᱩ ᱨᱮᱱ ᱵᱤᱨ ᱟᱜ ᱤᱭᱟᱹ ᱨᱮ ᱢᱟᱱᱮ ᱪᱷᱟᱹᱛᱤᱠ ᱡᱟᱹᱛᱤ ᱨᱮ ᱦᱮᱸ ᱟᱠ ᱩᱱᱠᱩ ᱨᱮᱱ ᱡᱟᱦᱟᱸᱭ ᱵᱤᱨ ᱥᱚᱦᱤᱫ ᱠᱚ ᱢᱮᱱᱟᱜ ᱠᱚᱣᱟ ᱾ᱩᱱᱠᱩ ᱞᱤᱜᱤᱫ ᱫᱚ ᱦᱟᱸᱜ ᱯᱩᱨᱟᱹ ᱱᱟᱦᱟᱜ ᱯᱩᱨᱟᱹ ᱵᱚᱱᱫᱚ ᱜᱮ ᱛᱟᱦᱮᱱ ᱠᱟᱱᱟ ᱡᱚᱛᱚ ᱡᱤᱱᱤᱥ ᱜᱮ ᱦᱟᱺᱰᱤ ᱯᱟᱹᱣᱨᱟᱹ ᱦᱚᱸ ᱵᱟᱠᱚ ᱡᱚᱛᱚ ᱫᱚᱠᱟᱱ ᱵᱚᱱᱫᱚ ᱛᱟᱦᱮᱱᱟ᱾
ᱟᱫᱚ ᱢᱤᱫ ᱴᱮᱡᱽ ᱡᱤᱱᱤᱥ ᱱᱚᱣᱟ ᱨᱮᱞᱤᱧ ᱢᱮᱱᱟ ᱡᱟᱦᱟᱸ ᱮᱱᱛᱮᱫ ᱩᱱᱨᱮ ᱞᱟᱹᱲᱦᱟᱹᱭ ᱦᱩᱭ ᱞᱮᱱ ᱟᱫᱚ ᱱᱟᱦᱟᱜ ᱡᱩᱫᱤ ᱩᱱ ᱨᱮ ᱡᱩᱫᱤ ᱟᱵ ᱟᱵᱩ ᱨᱮᱱ ᱦᱚᱲ ᱦᱚᱯᱚᱱ ᱡᱩᱚᱫᱤ ᱟᱵᱚ ᱛᱷᱚᱲᱟᱜᱟᱱ ᱥᱤᱠᱪᱷᱟ ᱠᱚ ᱥᱮ ᱚᱞᱚᱜ ᱠᱚᱵᱚᱱ ᱥᱮᱬᱟ ᱠᱮᱭᱟ ᱵᱟᱰᱟᱭ ᱠᱮᱵᱚᱱ ᱛ ᱟᱵᱚ ᱦᱚᱸ ᱢᱚᱡᱽ ᱜᱮ ᱯᱩᱛᱷᱤ ᱠᱚᱵᱚᱱ ᱚᱞ ᱠᱮᱭᱟ ᱞᱟᱦᱟ ᱟᱨᱵᱟᱱ ᱢᱚᱡ ᱢᱚᱡ ᱡᱟᱜᱟ ᱨᱮᱵᱚᱱ ᱪᱟᱞᱟᱣ ᱠᱚᱜ-ᱟ ᱥᱮ ᱟᱵᱚ ᱠᱚᱨᱮᱱ ᱮ ᱱᱩᱠᱩ ᱡᱟᱦᱟᱸᱭ ᱠᱩ ᱥᱟᱹᱦᱤᱡ ᱵᱟᱲᱟ ᱟᱠᱟᱫ ᱩᱱᱠᱩ ᱞᱳᱴ ᱯᱚᱭᱥᱟ ᱠᱚ ᱨᱮ ᱪᱷᱟᱵᱟ ᱠᱚ ᱛᱟᱦᱮᱸ ᱠᱚᱜ ᱛᱟᱠᱚᱣᱟ ᱱᱤᱛ ᱛᱮ ᱫᱚ
ᱦᱮᱸ ᱦᱮᱸ ᱦᱮᱸ ᱴᱷᱤᱠ ᱵᱮᱱ ᱞᱟᱹᱭ ᱮᱫᱟ
ᱦᱩᱸ ᱟᱫᱚ ᱚᱱᱟ ᱚᱞᱚᱜ ᱯᱟᱲᱦᱟᱜ ᱠᱟᱹᱢᱤ ᱛᱮ ᱟᱯᱳ ᱞᱳᱥᱠᱤᱴ ᱨᱮᱸᱜᱮᱡ ᱱᱟᱪᱟᱨ ᱦᱚᱲ ᱫᱚ ᱱᱟᱦᱟᱜ ᱟᱵᱚ ᱫᱚ ᱥᱤᱫᱷᱟᱹ ᱟᱵᱚ ᱫᱚ ᱫᱷᱟᱨᱟ ᱛᱟᱞ ᱨᱮᱵᱚᱱ ᱞᱟᱹᱲᱦᱟᱹᱭ ᱞᱮᱱᱟ ᱛᱚ, ᱩᱱᱠᱩ ᱫᱚ ᱦᱟᱸᱜ ᱱᱟᱜ ᱩᱱᱠᱩ ᱫᱚ ᱟᱵᱚ ᱩᱱᱠᱩ ᱫᱚ ᱱᱟᱦᱟᱜ ᱟᱵᱚ ᱟᱵᱚ ᱫᱚ ᱠᱚ ᱞᱟᱹᱲᱦᱟᱹᱭ ᱪᱩ ᱠᱮᱫ ᱵᱚᱱᱟ ᱥᱮ ᱟᱵᱚ ᱵᱚᱱ ᱢᱮᱱᱟ ᱢᱤᱫ ᱦᱤᱥᱟᱹᱵ ᱥᱮ ᱤᱭᱩᱡᱽ ᱞᱮᱠᱟ ᱱᱟᱦᱟᱜ ᱦᱩᱭ ᱱᱟ
ᱦᱮᱸ ᱟᱵᱚ ᱥᱮᱡ ᱫᱚ ᱢᱤᱫ ᱟᱵᱮᱱ ᱵᱮᱱ ᱢᱚᱱᱮ ᱞᱮᱠᱷᱟ ᱟᱵᱩ ᱫᱚ ᱢᱤᱫ ᱥᱮᱫ ᱠᱟ ᱛᱮ ᱠᱚ ᱤᱭᱩᱡ ᱠᱮᱫ ᱵᱚᱱ ᱞᱮᱠᱟᱜᱮ ᱟᱹᱞᱤᱧ ᱫᱚ ᱞᱤᱧ ᱢᱚᱱᱮᱭᱟ᱾ ᱟᱨᱠᱤ
ᱦᱳᱭ ᱦᱳᱭ ᱟᱨ ᱱᱚᱣᱟ ᱜᱮ ᱥᱟᱹᱨᱤ ᱠᱟᱛᱷᱟ ᱠᱟᱱᱟ᱾ ᱟᱵᱚ ᱱᱚᱣᱟ ᱜᱮ ᱥᱟᱹᱨᱤ ᱠᱟᱛᱷᱟ ᱠᱟᱱ ᱜᱮᱭᱟ ᱟᱵᱚ ᱤᱛᱤᱦᱟᱸᱥ ᱟᱵᱮᱱ ᱵᱮᱱ ᱧᱮᱞᱟ ᱯᱩᱨᱟᱹ ᱤᱛᱤᱦᱟᱸᱥ ᱨᱮᱵᱮᱱ ᱯᱟᱲᱦᱟᱣᱟ ᱱᱟᱦᱟᱜ ᱟᱵᱚ ᱥᱳᱵ ᱵᱮᱱ ᱧᱟᱢ ᱠᱚᱣᱟ ᱱᱟᱦᱟᱜ ᱥᱳᱵ ᱪᱤᱞᱤ ᱠᱚ ᱢᱮᱱᱟᱜ ᱠᱚᱣᱟ ᱱᱟᱦᱟᱜ ᱥᱚᱵ ᱢᱮᱱᱠᱷᱟᱱ ᱟᱵᱚ ᱫᱚ ᱦᱟᱸᱜ ᱱᱟᱦᱜ ᱢᱮᱱᱟᱜ ᱵᱚᱱᱟ ᱢᱤᱫ ᱠᱚᱱᱟ ᱨᱮ ᱦᱟᱸᱜ ᱠᱟᱹᱴᱤᱡ ᱢᱟᱨᱟᱝ ᱡᱟᱭᱜᱟ ᱨᱮᱠᱚ ᱫᱚᱦᱚ ᱟᱠᱟᱫ ᱵᱚᱱᱟ ᱡᱟᱦᱟᱸ ᱫᱚ ᱦᱟᱜ ᱩᱱᱠᱩ ᱵᱟᱨᱯᱮ ᱦᱚᱲ ᱜᱮ ᱦᱟᱸᱜ ᱠᱚ ᱫᱤᱥᱟᱹ ᱠᱚᱣᱟ ᱢᱮᱱᱠᱷᱟᱱ ᱱᱚᱣᱟ ᱡᱟᱦᱟᱸ᱾ ᱢᱟᱭᱟᱝ ᱜᱟᱰᱟ ᱫᱟᱜ ᱠᱚ ᱟᱛᱩ ᱞᱮᱫ ᱫᱚᱥ ᱵᱤᱥ ᱦᱟᱡᱟᱨ ᱦᱚᱲ ᱠᱚ ᱡᱟᱦᱟᱸ ᱠᱚ ᱱᱚᱣᱟ ᱞᱟᱹᱜᱤᱫ ᱠᱚ ᱞᱟᱹᱲᱦᱟᱹᱭ ᱜᱚᱡ ᱞᱮᱱ ᱥᱮᱠᱚ ᱥᱟᱹᱦᱤᱫ ᱞᱮᱱᱟᱠᱚ ᱜᱚᱡ ᱞᱤᱧ ᱢᱮᱱ ᱠᱮᱫᱮᱜ-ᱟ ᱛᱷᱚᱲᱟ ᱢᱤᱥᱴᱮᱠ ᱦᱩᱭᱱᱟ ᱟᱫᱚ ᱥᱟᱹᱦᱤᱫ ᱞᱮᱱ ᱠᱚ ᱱᱩᱠᱩ᱾ ᱩᱱᱠᱩ ᱡᱟᱦᱟᱸᱭ ᱮᱱᱛᱮ ᱟᱵᱚ ᱞᱟᱹᱜᱤᱫ ᱛᱮ ᱱᱚᱣᱟ ᱞᱟᱹᱜᱤᱫ ᱛᱮ ᱫᱤᱥᱚᱢ ᱞᱟᱹᱜᱤᱫ ᱛᱮ ᱨᱩᱠᱷᱤᱭᱟᱹ ᱞᱟᱹᱜᱤᱫ ᱛᱮ ᱛᱚ ᱱᱚᱣᱟ ᱠᱚ ᱡᱤᱱᱤᱥᱴᱟᱜ ᱫᱚ ᱱᱟᱦᱟᱜ ᱵᱟᱵᱚᱱ ᱧᱟᱢᱟ ᱩᱱᱟᱹᱜ ᱫᱚ ᱚᱱᱠᱟ ᱵᱟᱠᱚ ᱯᱟᱨᱪᱟᱨ ᱯᱨᱟᱨᱪᱟᱨ ᱠᱟᱜ-ᱟ ᱦᱳᱭ
ᱢᱟ ᱦᱟᱸᱜ ᱛᱚᱵᱮ ᱟᱹᱞᱤᱧ ᱫᱚ ᱛᱷᱚᱲᱟ ᱞᱤᱧ ᱵᱮᱥᱛᱚ ᱧᱚᱜᱚᱜ ᱠᱟᱱᱟ ᱦᱟᱸᱜ ᱱᱚᱛᱮ ᱢᱟᱴᱷ ᱥᱮ ᱢᱤᱫ ᱜᱷᱟᱹᱲᱤᱡ ᱞᱤᱧ ᱪᱟᱞᱟᱜ ᱦᱟᱸᱜ ᱛᱚ ᱢᱟ ᱛᱚᱵᱮ ᱱᱤᱛᱚᱜ ᱫᱚ ᱤᱱᱟᱹᱜ ᱜᱮ ᱞᱤᱧ ᱜᱟᱞᱢᱟᱨᱟᱜ ᱠᱟᱱᱟ ᱦᱟᱸᱜ
ᱦᱳᱭ ᱦᱮᱸ ᱢᱟ ᱛᱟᱦᱚᱞᱮ ᱟᱹᱰᱤ ᱱᱟᱯᱟᱭ᱾ ᱥᱚᱢᱚᱭ ᱮᱢ ᱠᱟᱛᱮᱮᱫ ᱱᱚᱣᱟ ᱨᱚᱯᱚᱲ ᱦᱩᱭᱱᱟ ᱟᱹᱰᱤ ᱢᱚᱸᱡᱽ ᱴᱚᱯᱤᱠ ᱨᱮ ᱦᱮᱸ ᱢᱟ ᱛᱟᱦᱚᱞᱮ ᱡᱚᱦᱟᱨ ᱜᱮ᱾